ᱦᱮᱞᱳ᱾
ᱦᱮᱸ ᱡᱚᱦᱟᱨ ᱜᱮ᱾
ᱦᱮᱸ ᱡᱚᱦᱟᱨ ᱜᱮ ᱟᱹᱞᱤᱧᱟᱜ ᱨᱚᱲ ᱠᱚ ᱵᱮᱥ ᱴᱷᱤᱠ ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ ᱟᱞᱤᱧᱟᱜ
ᱦᱚᱸ ᱟᱸᱡᱚᱢᱚᱜ ᱠᱟᱱᱟ ᱟᱨ ᱵᱮᱠᱜᱨᱟᱣᱩᱱᱰ ᱨᱮᱱᱟᱜ ᱥᱟᱣᱩᱱᱰ ᱠᱚ ᱟᱸᱡᱚᱢᱚᱜ ᱠᱟᱱᱟ ᱥᱮ ᱪᱮᱫ ᱠᱟᱛᱟᱨ᱾
ᱵᱟᱝ ᱵᱟᱝ ᱚᱱᱠᱟ ᱫᱚ ᱦᱟᱸᱜ ᱠᱷᱟᱡ ᱟᱸᱡᱚᱢ ᱫᱚ ᱵᱟᱝ ᱟᱸᱡᱚᱢᱚᱜ ᱠᱟᱱᱟ᱾
ᱚ ᱦᱮᱸ ᱛᱚ ᱛᱚ ᱟᱫᱚ ᱪᱮᱫ ᱠᱚ ᱪᱤᱠᱟᱹᱭ ᱫᱟᱯᱮ ᱱᱤᱛᱚᱜ ᱫᱚ
ᱪᱤᱠᱟᱹ ᱫᱚ ᱦᱟᱸᱜ ᱠᱷᱟᱡ ᱱᱚᱜᱼᱚᱭ ᱛᱮᱦᱮᱧ ᱫᱚ ᱦᱟᱸᱴ ᱦᱟᱴ ᱠᱚᱥᱮᱫ ᱪᱟᱞᱟᱜ ᱦᱳᱭᱳᱜᱼᱟ ᱠᱤᱪᱷᱩ ᱡᱤᱱᱤᱥ ᱦᱟᱛᱟᱣ ᱵᱟᱲᱟ ᱦᱳᱭ ᱠᱟᱱᱟ ᱵᱟᱡᱟᱨ ᱠᱷᱚᱱᱟᱜ ᱚᱱᱟ ᱠᱚᱜᱮ ᱟᱠᱷᱨᱤᱧ ᱵᱟᱲᱟᱭ ᱦᱳᱭᱳᱜᱼᱟ ᱟᱯᱮ ᱫᱚ ᱦᱟᱸᱜ ᱠᱷᱟᱡ
ᱦᱮᱸ᱾
ᱟᱯᱮ ᱫᱚ ᱪᱮᱫ ᱠᱚᱯᱮ ᱪᱤᱠᱟᱹᱭᱫᱟ?
ᱚ ᱟᱞᱮ ᱫᱚ ᱪᱮᱫ ᱦᱚᱸ ᱵᱟᱝ ᱜᱮ ᱦᱚᱜᱚᱭ ᱟᱹᱞᱤᱧ ᱫᱚ ᱵᱟᱭᱨᱮ ᱠᱟᱹᱢᱤ ᱞᱤᱧ ᱦᱮᱡ ᱟᱠᱟᱱᱟ᱾ ᱠᱳᱢᱯᱟᱱᱤ ᱠᱟᱹᱢᱤ ᱠᱚ ᱚᱲᱟᱜ ᱨᱮ ᱠᱟᱹᱢᱤ ᱠᱚ ᱵᱟᱹᱱᱩᱜᱼᱟ ᱛᱚ ᱱᱤᱛᱚᱜ ᱫᱚ ᱨᱚᱦᱚᱭ ᱠᱚ ᱟᱞᱮᱥᱫ ᱫᱚ ᱟᱹᱣᱨᱤᱭᱟᱜᱼᱟ ᱦᱟᱸᱜ᱾
ᱦᱳᱭ ᱚᱱᱟᱢᱟ ᱫᱚᱨᱠᱟᱨ ᱜᱮ ᱠᱟᱱᱟ ᱠᱟᱹᱣᱰᱤ ᱠᱷᱟᱹᱛᱤᱨ ᱛᱮᱢᱟ᱾ ᱵᱟᱦᱨᱮ ᱠᱚᱦᱚᱸ ᱱᱮᱛᱟᱨ ᱫᱚ ᱛᱤᱨᱞᱟᱹ ᱠᱚᱠᱚ ᱪᱟᱞᱟᱜ ᱠᱟᱱᱟ᱾
ᱦᱮᱸ ᱟᱫᱚ ᱟᱹᱰᱤ ᱟᱭᱢᱟ ᱜᱟᱱ ᱜᱟᱛᱮ ᱠᱚᱠᱚ ᱦᱮᱡ ᱟᱠᱟᱱᱟ ᱛᱚ ᱟᱫᱚ ᱩᱱ ᱥᱚᱢᱚᱭ ᱠᱚ ᱞᱟᱹᱭᱮᱜ ᱛᱟᱦᱮᱸᱜ ᱡᱮ ᱪᱟᱞᱟᱜᱼᱟᱢ ᱟᱫᱚᱧ ᱢᱮᱱᱫᱟ ᱪᱚᱞᱚ ᱛᱟᱦᱚᱞᱮ ᱪᱟᱞᱟᱜ ᱦᱩᱭᱩᱜᱼᱟ, ᱪᱮᱜ ᱮᱢ ᱪᱤᱠᱟᱹᱭᱟ ᱚᱲᱟᱜ ᱨᱮ?
ᱦᱮᱸ ᱚᱱᱟ ᱫᱚ ᱞᱟᱹᱠᱛᱤ ᱠᱟᱱᱟ, ᱟᱹᱞᱤᱧ ᱦᱚᱸ
ᱠᱚᱦᱚᱸ ᱟᱹᱣᱨᱤᱭᱟᱜ-ᱟ ᱫᱟᱜ ᱜᱮ ᱵᱟᱹᱱᱩᱜ ᱫᱚ᱾
ᱦᱮᱸ ᱦᱮᱸ ᱟᱹᱞᱤᱧ ᱦᱚᱸ‌ ᱠᱷᱟᱡ ᱤᱭᱟᱹ ᱤᱭᱟᱹ ᱠᱚᱞᱤᱧ ᱥᱚᱵᱽᱡᱤ ᱠᱚᱞᱤᱧ ᱵᱮᱵᱽᱥᱟ ᱵᱟᱲᱟᱭᱮᱜ-ᱟ᱾
ᱦᱮᱸ ᱦᱮᱸ᱾
ᱟᱫᱚ ᱦᱟᱴ ᱦᱟᱴ ᱜᱮᱞᱤᱧ ᱤᱫᱤᱭᱮᱜ-ᱟ ᱟᱫᱚ ᱱᱚᱣᱟ ᱫᱚ ᱵᱟᱝᱠᱷᱟᱡ ᱚᱱᱮ ᱥᱮᱛᱟᱜ ᱵᱮᱲᱟ ᱵᱟᱡᱟᱨ ᱠᱚᱨᱮᱜ ᱞᱤᱧ ᱦᱟᱛᱟᱣᱮᱜ-ᱟ ᱟᱫᱚ ᱚᱱᱟ ᱠᱚᱜᱮ ᱟᱠᱷᱨᱤᱧ ᱵᱟᱲᱟ
ᱤᱭᱟᱹ ᱦᱮᱸ ᱵᱟᱝ?
ᱦᱮᱸ ᱦᱮᱸ᱾
ᱦᱮᱸ ᱛᱚ᱾
ᱚᱱᱠᱟ
ᱛᱟᱦᱞᱮ ᱪᱮᱜ ᱪᱮᱜ ᱥᱚᱵᱽᱡᱤ ᱠᱚᱵᱤᱱ ᱤᱫᱤ ᱜᱮᱭᱟ?
ᱥᱚᱵᱽᱡᱤ ᱵᱚᱞᱛᱮ ᱦᱟᱴᱨᱮ ᱚᱠᱟ ᱞᱮᱠᱟ ᱞᱤᱧ ᱠᱤᱨᱤᱧ ᱛᱮᱞᱤᱧ ᱧᱟᱢᱟ ᱡᱮᱢᱚᱱ- ᱵᱮᱸᱜᱟᱲ ᱯᱚᱴᱚᱞ, ᱡᱷᱤᱸᱜᱟᱹ, ᱟᱹᱞᱩ ᱯᱮᱸᱭᱟᱡᱽ, ᱟᱫᱟ, ᱨᱟᱹᱥᱩᱱ ᱚᱱᱟ ᱠᱚ ᱦᱟᱸᱜᱠᱷᱟᱡ ᱥᱟᱱᱟᱢ ᱦᱮᱸ ᱥᱟᱱᱟᱢ ᱨᱚᱠᱚᱢᱟᱜ ᱜᱮ ᱢᱮᱱᱟᱜ-ᱟ, ᱴᱚᱴᱳ ᱢᱤᱫᱴᱟᱝ ᱜᱟᱹᱰᱤ ᱢᱮᱱᱟᱜ ᱛᱟᱹᱞᱤᱧᱟ ᱚᱱᱟ ᱛᱮᱞᱤᱧ ᱥᱟᱸᱜᱟᱲ ᱵᱟᱲᱟᱭᱟ ᱦᱟᱴ ᱦᱟᱴ᱾ ᱠᱚᱞᱤᱧ ᱤᱫᱤᱭᱟ ᱠᱷᱟᱡ᱾
ᱚ ᱦᱮᱸᱛᱚ᱾
ᱟᱨ ᱛᱟᱦᱚᱞᱮ ᱟᱯᱮ ᱫᱚ ᱚᱱᱟ ᱠᱳᱢᱯᱟᱱᱤ ᱨᱮᱫᱚ ᱛᱤᱱ ᱜᱷᱚᱱᱴᱟ ᱰᱤᱩᱴᱤ ᱦᱩᱭᱩᱜ ᱛᱟᱯᱮᱭᱟ?
ᱪᱮᱜ ᱞᱮᱠᱟ?
ᱛᱤᱱᱟᱹᱜ ᱜᱷᱚᱱᱴᱟ ᱰᱤᱩᱴᱤ ᱦᱩᱭᱩᱜ ᱛᱟᱯᱮᱭᱟ?
ᱚ ᱟᱴ ᱜᱷᱚᱱᱴᱟ ᱰᱤᱩᱴᱤ ᱦᱩᱭᱩᱜ ᱜᱮᱭᱟ ᱚᱱᱟ᱾
ᱟᱪᱪᱷᱟ ᱦᱳᱭ ᱟᱨ ᱛᱟᱦᱚᱞᱮ ᱠᱳᱢᱯᱟᱱᱤ ᱛᱚᱨᱚᱯᱷ ᱥᱮᱫ ᱠᱷᱚᱱᱟᱜ ᱡᱟᱦᱟᱱᱟᱜ ᱡᱚᱢ ᱡᱚᱢᱟᱜ ᱠᱚ ᱧᱟᱢᱟᱯᱮ ᱥᱮ
ᱚ ᱦᱮᱸ ᱡᱚᱢᱟᱜ ᱫᱚ ᱦᱟᱸᱜ ᱠᱷᱟᱱ ᱚᱸᱰᱮ ᱠᱷᱚᱱ ᱜᱮᱠᱚ ᱮᱢᱚᱜ-ᱟ ᱠᱳᱢᱯᱟᱱᱤ ᱠᱷᱚᱱᱟᱜ ᱜᱮ᱾
ᱦᱚᱭ ᱛᱚ ᱵᱟᱠᱷᱟᱱ ᱥᱟ-ᱥᱟᱺᱜᱤᱧ ᱨᱮ ᱛᱟᱦᱮᱸ ᱠᱟᱛᱮᱜ ᱤᱥᱤᱱ ᱵᱟᱥᱟᱝ
ᱦᱳᱭ ᱦᱳᱭ ᱠᱚᱥᱴᱚ ᱵᱩᱡᱷᱟᱹᱜ-ᱟ ᱦᱮᱸ ᱵᱟᱠᱷᱟᱱ᱾
ᱟᱨ ᱥᱟᱨᱟ ᱫᱤᱱ ᱠᱟᱹᱢᱤ ᱦᱚᱸ ᱵᱷᱟᱹᱜᱤ ᱵᱟᱝ ᱵᱩᱡᱷᱟᱹᱜ-ᱟ᱾
ᱦᱮᱸ᱾
ᱚᱱᱟ ᱠᱚ ᱟᱨ ᱪᱮᱫ ᱠᱚ ᱞᱟᱹᱭᱟ ᱛᱟᱦᱚᱞᱮ ᱚᱲᱟᱜ ᱠᱚᱫᱚ ᱵᱤᱱ ᱦᱮᱡ ᱵᱟᱲᱟᱣ ᱠᱟᱱᱟ ᱥᱮ ᱵᱟᱝ ᱠᱷᱟᱡ ᱠᱳᱢᱯᱟᱱᱤ ᱠᱷᱚᱱᱟᱜ ᱫᱚ?
ᱚ ᱚᱲᱟᱜ ᱠᱚᱫᱚ ᱦᱟᱸᱜ ᱠᱷᱟᱱ ᱟᱹᱣᱨᱤ ᱞᱤᱧ ᱥᱮᱱᱚᱜ-ᱟ, ᱯᱮ ᱪᱟᱸᱫᱳ ᱜᱟᱱ ᱱᱚᱛᱮ ᱨᱮᱜᱮᱞᱤᱧ ᱦᱩᱭ ᱜᱚᱫ ᱟᱠᱟᱱᱟ ᱦᱟᱸᱜ᱾
ᱦᱮᱸ ᱫᱚᱨᱠᱟᱨ ᱜᱮᱛᱚ ᱦᱟᱸᱜ ᱠᱷᱟᱡ ᱠᱟᱹᱢᱤ ᱠᱚᱦᱚᱸ ᱵᱟᱦᱨᱮ ᱫᱤᱥᱚᱢ ᱨᱮ᱾
ᱦᱚᱸ ᱟᱫᱚ ᱤᱭᱟᱹ ᱨᱚᱦᱚᱭ ᱠᱚ ᱟᱹᱣᱨᱤ ᱦᱩᱭᱩᱜ-ᱟ ᱥᱮ ᱟᱨ ᱟᱞᱮ ᱥᱮᱜ ᱢᱟ ᱫᱟᱜ ᱜᱮ ᱵᱟᱹᱱᱩᱜ ᱠᱟᱜ-ᱟ ᱫᱟᱜ ᱜᱮ ᱵᱟᱭ ᱫᱟᱜ ᱠᱟᱜ-ᱟ᱾ ᱛᱟᱦᱚᱞᱮ ᱠᱷᱟᱱ ᱫᱚ ᱚᱲᱟᱜ ᱪᱟᱞᱟᱣ ᱠᱟᱛᱮᱜ ᱪᱮᱜ ᱮᱢ ᱪᱤᱠᱟᱹᱭᱟ?
ᱦᱮᱸ ᱚᱝᱠᱟ ᱜᱮ ᱦᱟᱸᱜ ᱠᱷᱟᱡ ᱮᱸ ᱟᱵᱚ ᱢᱟ ᱟᱛᱩ ᱚᱲᱟᱜ ᱨᱮᱢᱟ ᱪᱟᱥ ᱵᱟᱥ ᱪᱷᱟᱲᱟ ᱪᱮᱫ ᱦᱚᱸ ᱵᱟᱹᱱᱩᱜ ᱛᱟᱵᱚᱱᱟ᱾
ᱦᱳᱭ ᱦᱳᱭ ᱚᱱᱟ ᱠᱷᱟᱹᱛᱤᱨ ᱛᱮᱜᱮ ᱥᱮ᱾
ᱦᱳᱭ᱾
ᱦᱩᱸ-ᱜ ᱩᱸ᱾
ᱟᱨ ᱢᱟᱱᱮ ᱛᱤᱱᱟᱹᱜ ᱥᱟᱺᱜᱤᱧ ᱵᱤᱱ ᱪᱟᱞᱟᱣ ᱠᱟᱱᱟ ᱠᱳᱢᱯᱟᱱᱤ ᱠᱟᱹᱢᱤ ᱫᱚ?
ᱚ ᱦᱮᱡᱽ ᱦᱮᱡ ᱟᱠᱟᱱᱟᱞᱤᱧ ᱠᱮᱨᱮᱞᱟᱥ ᱠᱚᱥᱮᱱ ᱞᱤᱧ ᱦᱮᱡ ᱟᱠᱟᱱᱟ᱾
ᱟᱪᱪᱷᱟ ᱦᱮᱸ ᱛᱟᱦᱚᱞᱮ ᱟᱹᱰᱤ ᱜᱮ ᱥᱟᱺᱜᱤᱧ ᱜᱮᱭᱟ ᱦᱮᱸ ᱥᱮ?
ᱦᱮᱸ ᱦᱮᱸ ᱥᱟᱺᱜᱤᱧ ᱜᱮᱭᱟ᱾
ᱦᱳᱭ᱾ ᱟᱨ ᱪᱮᱫ ᱠᱚ ᱞᱟᱹᱭᱟ ᱛᱟᱦᱟᱞᱮ ᱢᱟᱱᱮ ᱛᱤᱱᱟᱹᱜ ᱜᱟᱱ ᱯᱮ ᱪᱟᱞᱟᱣ ᱠᱟᱱᱟ ᱚᱸᱰᱮ?
ᱦᱚᱸ ᱦᱮᱡ ᱠᱟᱱᱟ ᱞᱮ ᱟᱹᱰᱤ ᱜᱟᱱ ᱜᱮ ᱾
ᱦᱳᱭ ᱛᱚ ᱢᱟᱱᱮ ᱚᱸᱰᱮ ᱫᱚ ᱥᱩᱫᱷᱩ ᱛᱤᱨᱞᱟᱹ ᱠᱚᱣᱟᱜ ᱠᱟᱹᱢᱤ ᱜᱮ ᱠᱟᱱᱟ ᱥᱮ ᱵᱟᱵᱟ ᱦᱚᱲ ᱠᱚᱣᱟᱜ ᱦᱚᱸ ᱠᱟᱹᱢᱤ ᱠᱟᱱᱟ ᱾
ᱚ ᱱᱚᱰᱮ ᱫᱚ ᱥᱩᱫᱷᱩ ᱛᱤᱨᱞᱟᱹ ᱠᱚᱣᱟᱜ ᱜᱮ ᱾
ᱦᱳᱭ ᱛᱚ, ᱟᱨ ᱛᱟᱦᱞᱮ ᱟᱹᱛᱩ ᱫᱤᱥᱚᱢ ᱦᱮᱡ ᱞᱮᱱᱠᱷᱟᱱ ᱪᱮᱫ ᱠᱚᱯᱮ ᱚᱝᱠᱟ ᱯᱮ ᱠᱟᱹᱢᱤ ᱵᱟᱲᱟᱭ ᱜᱮᱭᱟ?
ᱦᱚᱸ ᱟᱹᱛᱩ ᱫᱤᱥᱚᱢ ᱨᱮᱫᱚ ᱟᱠᱷᱟᱱ ᱩᱱ ᱩᱱᱚᱠᱛᱚ ᱨᱮ ᱦᱟᱸᱜ ᱪᱮᱜ ᱠᱚ ᱠᱟᱹᱢᱤ ᱛᱟᱦᱮᱱ ᱜᱮᱭᱟ ᱚᱱᱟ ᱠᱚᱜᱮ ᱠᱟᱹᱢᱤ ᱦᱩᱭᱩᱜ ᱾ ᱜᱮᱭᱟ ᱚᱸ ᱡᱮᱢᱚᱱ ᱛᱚ ᱡᱚᱠᱷᱚᱱ ᱪᱟᱞᱟᱜ ᱦᱩᱭᱩᱜᱼᱟ ᱡᱩᱫᱤ ᱠᱚ ᱞᱟᱹᱭᱟ ᱦᱟᱸᱜ ᱠᱷᱟᱱ ᱫᱟᱜ ᱞᱟᱜᱟᱣ ᱠᱟᱱᱟ ᱛᱷᱟᱞᱮ ᱦᱩᱲᱩ ᱨᱚᱦᱚᱭ ᱛᱷᱟᱞᱮ ᱩᱱᱫᱚ ᱦᱩᱲᱩ ᱨᱚᱦᱚᱭ ᱦᱩᱭᱩᱜᱼᱟ ᱾ ᱴᱷᱤᱠ ᱫᱚ ᱵᱟᱹᱱᱩᱜ ᱟ ᱛᱚ ᱟᱹᱛᱩ ᱚᱲᱟᱜ ᱱᱟᱜ ᱠᱟᱹᱢᱤ ᱫᱚ ᱦᱟᱸᱜ ᱚᱠᱟ ᱚᱠᱛᱚᱨᱮ ᱚᱠᱟᱴᱟᱜ ᱠᱟᱹᱢᱤᱢ ᱧᱟᱢ ᱢᱟ ᱚᱱᱟ ᱜᱮᱢ ᱠᱟᱹᱢᱤᱭᱟ ᱾
ᱦᱮᱸ ᱡᱟᱦᱟᱱᱟᱜ ᱜᱮ ᱥᱤᱡᱤᱱ ᱨᱮ ᱦᱟᱜᱠᱷᱟᱡ ᱧᱟᱢᱚᱜᱼᱟ ᱾ ᱚᱱᱟᱜᱮ ᱠᱟᱹᱢᱤ ᱦᱩᱭᱩᱜᱼᱟ ᱦᱮᱸ ᱟᱹᱞᱤᱧ ᱦᱚᱸ ᱚᱝᱠᱟ ᱜᱮ ᱦᱟᱜ ᱠᱷᱟᱡ ᱱᱤᱛ ᱛᱚᱜ ᱫᱚ ᱚᱱᱟ ᱥᱚᱵᱽᱡᱤ ᱠᱚ ᱵᱮᱵᱥᱟ ᱵᱟᱲᱟ ᱦᱩᱭᱩᱜ ᱠᱟᱱᱟ ᱚᱱᱟ ᱥᱟᱶᱛᱮ ᱟᱨᱚ ᱚᱲᱟᱜ ᱠᱚᱨᱮᱱᱟᱜ ᱴᱟᱠ ᱠᱟᱹᱢᱤ ᱵᱟᱲᱟ ᱦᱩᱭᱩᱜ ᱠᱟᱱᱟ ᱟᱵᱟᱨ ᱤᱭᱟᱹ ᱠᱚᱦᱚᱸ ᱞᱮ ᱢᱮᱨᱚᱢ ᱠᱚᱦᱚᱸ ᱞᱤᱧ ᱟᱹᱠᱷᱨᱤᱧ ᱠᱚᱜᱮᱭᱟ ᱢᱮᱨᱚᱢ ᱴᱚᱝ ᱥᱤᱢ ᱠᱚ ᱡᱟ ᱥᱤᱡᱤᱱ ᱨᱮ ᱡᱟᱦᱟᱸ ᱧᱟᱢᱚᱜ ᱛᱮ ᱦᱟᱴ ᱠᱚᱞᱤᱧ ᱤᱫᱤ ᱵᱟᱲᱟ ᱠᱚᱣᱟ ᱦᱟᱸ ᱠᱷᱟᱡ ᱾ ᱵᱮᱠᱟᱨ ᱛᱟᱦᱮᱸ ᱠᱟᱛᱮ ᱢᱟ ᱞᱟᱵᱷ ᱵᱟᱹᱱᱩᱜᱼᱟ ᱚᱲᱟᱜ ᱫᱩᱣᱟᱹᱨ ᱨᱮ ᱡᱟᱦᱟᱱᱟᱜ ᱠᱟᱹᱢᱤ ᱨᱮᱢ ᱡᱚᱯᱚᱲᱟᱣ ᱛᱟᱦᱮᱸᱞᱮᱱᱠᱷᱟᱱ ᱠᱤᱪᱷᱩ ᱴᱟᱠᱟᱢ ᱨᱳᱡᱽᱜᱟᱨ ᱫᱟᱲᱮᱜᱼᱟ ᱾ ᱟᱨ ᱛᱟᱦᱮᱞᱮ ᱟᱯᱮ ᱥᱮᱫ ᱫᱚ ᱥᱤᱢ ᱪᱟᱥ ᱠᱚᱫᱚ ᱢᱮᱱᱟᱜ ᱠᱚᱣᱟ ᱥᱮ ᱵᱟᱝᱠᱷᱟᱡ?
ᱚᱸ ᱥᱤᱢ ᱪᱟᱥ ᱠᱚᱫᱚ ᱟᱞᱮ ᱫᱚ ᱦᱟᱸᱜ ᱠᱷᱟᱱ ᱟᱭᱢᱟ ᱜᱟᱱ ᱜᱮ ᱥᱤᱢ ᱠᱚ ᱛᱟᱦᱮᱸ ᱠᱟᱱ ᱛᱟᱞᱮᱭᱟ ᱛᱚ ᱛᱚᱜ ᱫᱚᱠᱚ ᱟᱹᱠᱷᱨᱤᱧ ᱠᱟᱹᱜ ᱠᱚᱣᱟ ᱥᱮ ᱪᱮᱜ ᱦᱟᱸᱜ ᱚᱱᱟ ᱫᱚ ᱵᱟᱝᱞᱤᱧ ᱞᱟᱹᱭ ᱫᱟᱲᱮᱭᱟᱜ ᱠᱟᱱᱟ ᱦᱟᱸᱜ ᱾ ᱵᱟᱠᱷᱟᱱ ᱟᱹᱰᱤ ᱟᱭᱢᱟ ᱜᱟᱱ ᱜᱮ ᱥᱤᱢ ᱫᱚᱠᱚ ᱛᱟᱦᱮᱸ ᱠᱟᱱᱟ ᱠᱚ ᱾
ᱦᱳᱭ ᱥᱤᱢ ᱠᱚᱦᱚᱸ ᱟᱹᱥᱩᱞ ᱫᱚᱨᱠᱟᱨ ᱥᱤᱢ ᱢᱮᱨᱚᱢ ᱰᱟᱝᱨᱤ ᱡᱷᱚᱛᱚ ᱜᱮ ᱠᱟᱹᱴᱤᱡ ᱠᱟᱹᱴᱤᱡ ᱫᱚ ᱾
ᱥᱤᱢ ᱢᱮᱨᱚᱢ ᱦᱚᱸ ᱢᱮᱨᱚᱢ ᱦᱚᱸ ᱫᱚᱥ ᱵᱟᱨᱚᱴᱤ ᱜᱟᱱ ᱠᱚ ᱛᱟᱦᱮᱸ ᱠᱟᱱᱟ ᱠᱚ ᱟᱨ ᱵᱟᱝ ᱫᱚ ᱢᱮᱱᱟᱜ ᱠᱚᱜᱮᱭᱟ ᱥᱮ ᱪᱮᱜ ᱦᱟᱸᱜ ᱠᱷᱟᱱ ᱵᱟᱝᱞᱤᱧ ᱵᱟᱰᱟᱭᱟ ᱾
ᱟᱨ ᱰᱟᱹᱝᱨᱤ ᱠᱚᱦᱚᱸ ᱦᱟᱸᱜ ᱢᱮᱱᱟᱜ ᱠᱚᱜᱮᱭᱟ ᱾
ᱦᱮᱸ ᱱᱩᱠᱩ ᱠᱚ ᱛᱟᱦᱮᱸ ᱞᱮᱠᱷᱟᱱ ᱦᱟᱜ ᱠᱷᱟᱡ ᱡᱟᱦᱟᱸ ᱛᱤᱱᱨᱤᱜᱮᱢ ᱨᱩᱣᱟᱹ ᱦᱟᱹᱥᱩ ᱜᱚᱫᱟ ᱩᱱᱨᱮ ᱨᱮ ᱢᱟᱱᱮ ᱴᱩᱠ ᱢᱟᱨᱮ ᱟᱹᱠᱷᱨᱤᱧ ᱜᱚᱫᱮ ᱛᱮ ᱟᱠᱷᱟᱡ ᱟᱫᱚ ᱯᱚᱭᱥᱟ ᱠᱚᱢ ᱡᱚᱜᱟᱲ ᱜᱚᱫᱟ ᱾
ᱟᱵᱚ ᱫᱚ ᱦᱟᱸᱜ ᱠᱷᱟᱱ ᱱᱚᱜ ᱢᱟᱱᱮ ᱡᱟᱦᱟᱱᱮᱢ ᱪᱟᱹᱥᱮᱭᱟ ᱩᱱᱠᱩ ᱵᱷᱚᱨᱥᱟ ᱜᱮᱛᱚ ᱦᱟᱸᱜ ᱠᱷᱟᱱ ᱾ ᱨᱩᱣᱟᱹ ᱦᱟᱹᱥᱩ ᱞᱮᱱᱠᱷᱟᱱᱮᱢ ᱦᱟᱸᱜ ᱢᱟᱨᱟᱝ ᱧᱚᱜ ᱛᱚᱢ ᱟᱹᱠᱷᱨᱤᱧ ᱜᱚᱫ ᱠᱮᱫᱮᱭᱟ ᱾
ᱦᱮᱸ ᱵᱟᱝᱠᱷᱟᱱ ᱫᱚ ᱚᱠᱟ ᱨᱮᱫᱚ ᱯᱚᱭᱥᱟ ᱫᱚᱢ ᱧᱟᱢ ᱜᱚᱫᱟ ᱟᱨ ᱱᱤᱛᱚᱜ ᱡᱮ ᱫᱷᱟᱨ ᱩᱫᱷᱟᱹᱨ ᱠᱟᱛᱮᱜ ᱨᱮᱦᱚᱸ ᱩᱱᱟᱹᱜ ᱴᱟᱠᱟ ᱯᱚᱭᱥᱟ ᱦᱚᱸ ᱵᱟᱢ ᱡᱚᱜᱟᱲ ᱫᱟᱲᱮᱜᱼᱟ ᱾ᱟᱨ ᱵᱟᱝ ᱠᱚ ᱮᱢ ᱞᱟᱹᱜᱤᱫᱚᱜ ᱜᱮᱭᱟ ᱫᱷᱟᱨ ᱩᱫᱷᱟᱹᱨ ᱠᱚᱦᱚᱸ ᱾
ᱦᱳᱭ ᱦᱳᱭ ᱾
ᱚᱱᱠᱟ ᱾
ᱦᱩᱜ ᱦᱩᱸ ᱾
ᱟᱨ ᱛᱟᱦᱟᱞᱮ ᱟᱯᱮ ᱥᱮᱜ ᱜᱮᱰᱮ ᱠᱚᱫᱚ ᱢᱮᱱᱟᱜ ᱠᱚᱣᱟ ᱥᱮ ᱵᱟᱝ?
ᱦᱚᱸ ᱜᱮᱰᱮ ᱠᱚᱫᱚ ᱢᱮᱱᱟᱜ ᱠᱟᱜ ᱠᱚᱜᱮᱭᱟ ᱟᱞᱮ ᱜᱮ ᱦᱟᱸᱜ ᱜᱮᱰᱮ ᱫᱚ ᱵᱟᱹᱱᱩᱜ ᱠᱟᱜ ᱠᱚᱛᱟᱞᱮᱭᱟ ᱵᱟᱠᱷᱟᱱ ᱫᱚ ᱾ ᱟᱞᱮ ᱨᱮᱱ ᱱᱩᱠᱩ ᱢᱟᱨᱟᱜ ᱤᱭᱟᱹ ᱛᱟᱠᱚ ᱠᱚ ᱩᱱᱠᱩ ᱫᱚ ᱜᱮᱰᱮ ᱢᱮᱱᱟᱜ ᱠᱚ ᱛᱟᱠᱚ ᱾
ᱦᱮᱸ ᱦᱟᱜᱠᱷᱟᱡ ᱱᱚᱝᱠᱟ ᱟᱸᱡᱚᱢ ᱵᱟᱲᱟ ᱦᱩᱭᱠᱟᱱᱟ ᱡᱟᱦᱟᱸᱭ ᱠᱚ ᱦᱟᱸᱥᱫᱟ ᱜᱮᱭᱟ ᱠᱚ ᱦᱮᱸ ᱥᱮ ᱱᱩᱠᱩ ᱠᱚᱫᱚ ᱜᱮᱰᱮ ᱪᱟᱥ ᱠᱚ ᱵᱟᱝ ᱜᱟᱱᱚᱜ ᱛᱟᱠᱚᱣᱟ ᱥᱮ ᱚᱠᱟ ᱞᱮᱠᱟ?
ᱦᱚᱸ ᱞᱟᱹᱭᱟᱠᱚ ᱦᱟᱸᱜ ᱩᱱᱠᱩ ᱫᱚ ᱜᱮᱰᱮ ᱪᱟᱥ ᱠᱚᱫᱚ ᱵᱟᱝ ᱜᱟᱱᱚᱜ ᱛᱟᱠᱚᱣᱟ ᱾ ᱟᱨ ᱩᱝᱠᱩ ᱫᱚ ᱦᱟᱸᱜ ᱜᱮᱰᱮ ᱡᱮᱞ ᱠᱚᱦᱚᱸ ᱵᱟᱝᱠᱚ ᱡᱚᱢ ᱜᱮᱭᱟ ᱡᱟᱹᱱᱤᱡ᱾
ᱦᱮᱸ ᱜᱮᱰᱮ ᱵᱤᱞᱤ ᱠᱚᱦᱚᱸ ᱵᱟᱝᱠᱚ ᱡᱚᱢ ᱜᱮᱭᱟ ᱟᱨ ᱡᱮᱞ ᱠᱚᱦᱚᱸ ᱵᱟᱝᱠᱚ ᱡᱚᱢ ᱜᱮᱭᱟ ᱦᱟᱸᱜ ᱠᱷᱟᱡ᱾
ᱦᱮᱸ᱾
ᱚᱝᱠᱟ ᱜᱮ ᱡᱮ ᱡᱮᱢᱚᱱ ᱚᱠᱚᱭᱟᱜ ᱚᱠᱟ ᱞᱮᱠᱟ ᱟᱜ ᱤᱭᱟᱹ ᱢᱮᱱᱟᱜ ᱛᱟᱭᱟ ᱦᱮᱸ ᱥᱮ ᱱᱤᱭᱚᱢ ᱠᱚ᱾ ᱚᱝᱠᱟ ᱜᱮ᱾ ᱟᱵᱟᱨ ᱟᱞᱮᱭᱟᱜ ᱡᱮᱢᱚᱱ ᱯᱟᱸᱣᱨᱟ ᱞᱮ ᱟᱹᱥᱩᱞ ᱠᱚᱜᱮᱭᱟ ᱠᱷᱟᱡ ᱟᱫᱚ ᱯᱟᱣᱨᱟ ᱡᱤᱞ ᱫᱚ ᱤᱧ ᱫᱚ ᱵᱟᱝ ᱤᱧ ᱡᱚᱢ ᱜᱮᱭᱟ ᱚᱲᱟᱜ ᱨᱮᱱ ᱥᱟᱱᱟᱢ ᱦᱚᱲ ᱠᱚ ᱡᱚᱢ ᱜᱮᱭᱟ, ᱤᱧ ᱫᱚ ᱵᱟᱝ ᱤᱧ ᱡᱚᱢ ᱠᱮᱭᱟ᱾ ᱵᱟᱝᱠᱷᱟᱱ ᱢᱟᱱᱮ ᱢᱤᱫ ᱦᱚᱲ ᱡᱩᱫᱤ ᱵᱟᱭ ᱦᱮᱸ ᱱᱚᱣᱟ ᱵᱟᱝ ᱡᱚᱢ ᱨᱮᱱᱟᱜ ᱠᱟᱨᱚᱱ ᱫᱚ ᱦᱩᱭᱩᱜ ᱠᱟᱱᱟ ᱢᱤᱫ ᱦᱚᱲ ᱡᱩᱫᱤ ᱵᱟᱭ ᱡᱚᱢᱟ, ᱛᱟᱦᱚᱞᱮ ᱡᱟᱦᱟᱸ ᱛᱤᱱᱟᱹᱜ ᱯᱟᱭᱟᱣᱨᱟ ᱢᱮᱱᱟᱜ ᱠᱚᱣᱟ ᱩᱝᱠᱩ ᱫᱚ ᱵᱟᱝ ᱠᱚ ᱛᱟᱦᱮᱸᱱᱟ ᱚᱲᱟᱜ ᱚᱲᱟᱜ ᱨᱮ᱾ ᱚᱱᱟ ᱚᱝᱠᱟ ᱠᱚ ᱞᱟᱹᱭ ᱜᱮᱭᱟ ᱛᱚ᱾
ᱚ, ᱚᱱᱟᱛᱮ ᱡᱚᱛᱚ ᱦᱚᱲ ᱫᱚ ᱵᱟᱝᱠᱚ ᱡᱚᱢᱟ ᱥᱮ ᱪᱮᱫ ᱞᱮᱠᱟ?
ᱦᱮᱸ᱾
ᱚᱻ᱾
ᱢᱟᱱᱮ ᱚᱲᱟᱜ ᱨᱮ ᱢᱤᱫ ᱦᱚᱲ ᱵᱟᱝ ᱡᱚᱢ ᱞᱮᱠᱷᱟᱱ ᱜᱮ ᱜᱟᱱᱚᱜᱼᱟ᱾
ᱚᱻ᱾ ᱦᱮᱸ ᱛᱳ᱾ ᱚᱱᱟ ᱠᱚᱢᱟ ᱵᱟᱰᱟᱭ ᱵᱟᱹᱱᱩᱜ
ᱦᱮᱸ ᱟᱯᱮ ᱫᱤᱥᱚᱢ ᱥᱮᱫ ᱱᱮᱛᱟᱨ ᱪᱮᱬᱮ ᱠᱚ ᱚᱠᱟ ᱞᱮᱠᱟ ᱠᱚ ᱧᱮᱞᱚᱜ ᱠᱟᱱᱟ?
ᱚᱸᱻ ᱪᱮᱫ ᱪᱚ ᱵᱟᱝ ᱟᱸᱡᱚᱢ ᱞᱮᱱᱟ᱾
ᱞᱟᱹᱭᱮᱫᱟᱹᱧ ᱟᱯᱮ ᱫᱤᱥᱚᱢ ᱥᱮᱫ ᱪᱮᱬᱮ ᱠᱚ ᱚᱠᱟ ᱞᱮᱠᱟ ᱠᱚ ᱧᱮᱞᱚᱜ ᱠᱟᱱᱟ?
ᱚ ᱟᱞᱮ ᱫᱤᱥᱚᱢ ᱥᱮᱫ ᱪᱮᱬᱮ ᱠᱚᱢᱟ ᱱᱤᱛᱚᱜ ᱢᱟ ᱟᱹᱰᱤ ᱴᱟᱜ ᱜᱮ ᱪᱮᱬᱮ ᱠᱚᱦᱚᱸ ᱠᱚ ᱠᱚᱢ ᱦᱮᱪ ᱜᱚᱫ ᱟᱠᱟᱱᱟ᱾ ᱥᱮ ᱞᱟᱹᱭ ᱞᱮᱠᱷᱟᱱ ᱫᱚ ᱪᱮᱬᱮ ᱠᱚᱫᱚ ᱩᱱᱟᱹᱜ ᱫᱚ ᱵᱟᱹᱱᱩᱜ ᱠᱟᱜ ᱠᱚᱣᱟ ᱦᱮᱸᱛᱟᱨ ᱫᱚ ᱟᱨᱠᱤ ᱞᱟᱦᱟ ᱛᱮᱫᱚ ᱟᱹᱰᱤ ᱜᱟᱱ ᱜᱮᱠᱚ ᱛᱟᱦᱮᱸ ᱠᱟᱱᱟ ᱥᱮᱛᱟᱜ ᱵᱮᱨᱮᱫ ᱛᱚᱨᱟ ᱪᱮᱬᱮᱭᱟᱜ ᱨᱟᱜ ᱜᱮᱢ ᱟᱡᱚᱢᱟ᱾ ᱟᱸᱻ ᱱᱤᱛᱚᱜ ᱫᱚ ᱚᱝᱠᱟ ᱫᱚ ᱵᱟᱝ ᱟᱸᱡᱚᱢᱚᱜ ᱠᱟᱱᱟ᱾
ᱦᱮᱸ᱾ ᱢᱟᱱᱮ ᱥᱮᱫᱟᱭ ᱚᱠᱛᱚ ᱧᱮᱞ ᱵᱟᱲᱟ ᱦᱳᱭ ᱠᱟᱱᱟ, ᱛᱟᱞᱮ ᱫᱟᱨᱮ ᱠᱚᱨᱮ ᱟᱹᱰᱤ ᱢᱚᱸᱡᱽ ᱜᱮ ᱦᱤᱸᱥᱤ ᱪᱮᱬᱮ ᱠᱚ ᱠᱚ ᱛᱩᱠᱟᱹ ᱠᱟᱜ ᱛᱟᱦᱮᱸᱜᱼᱟ᱾ ᱢᱮᱱᱠᱷᱟᱱ
ᱛᱟᱨ ᱫᱚ ᱧᱮᱞ ᱜᱮ ᱵᱟᱝ ᱧᱮᱞᱚᱜ ᱠᱟᱱᱟ᱾
ᱦᱮᱸ, ᱱᱩᱠᱩ ᱪᱮᱬᱮ ᱠᱚᱫᱚ ᱟᱠᱷᱟᱡ ᱟᱠᱟ ᱪᱟᱵᱟᱭᱮᱱ ᱪᱚᱠᱚ ᱢᱟᱱᱮ ᱦᱤᱸᱥᱤ ᱪᱮᱸ ᱪᱮᱸᱬᱮ ᱫᱚᱠᱚ ᱵᱩᱡ ᱛᱟᱦᱮᱸᱜᱼᱟ ᱡᱮ, ᱢᱟᱱᱮ ᱱᱤᱭᱟᱹ ᱥᱮᱨᱢᱟ ᱫᱚ ᱚᱠᱟ ᱥᱮᱫ ᱠᱷᱚᱱᱟᱜ ᱫᱟᱜ ᱮ ᱡᱟᱹᱲᱤ ᱫᱟᱲᱮᱜ-ᱟ, ᱢᱟᱱᱮ ᱟᱠᱚ ᱥᱮᱫ ᱠᱷᱚᱱᱟᱜ ᱮ ᱦᱚᱭᱟ, ᱢᱟᱱᱮ ᱚᱱᱟ ᱫᱷᱟᱨᱮ ᱛᱮ ᱫᱩᱣᱟᱹᱨ ᱵᱟᱝᱠᱚ ᱵᱮᱱᱟᱣ ᱠᱟᱛᱟ ᱠᱚ ᱛᱟᱦᱮᱸᱫᱼᱟ ᱚᱱᱟ ᱫᱷᱟᱨᱮ ᱫᱚ ᱫᱮᱭᱟ ᱠᱟᱜ ᱛᱟᱦᱮᱸᱜ-ᱟ ᱠᱚ᱾ ᱚᱱᱚᱝᱠᱟ ᱴᱟᱭᱤᱯᱷ᱾
ᱟᱫᱚ ᱦᱮᱸᱛᱟᱨ ᱢᱟ ᱩᱝᱠᱩ ᱪᱮᱬᱮ ᱜᱮ ᱵᱟᱝᱠᱚ ᱧᱮᱞᱚᱜ ᱠᱟᱱᱟ᱾
ᱦᱮᱸ ᱵᱤᱨ ᱵᱩᱨᱩ ᱠᱚᱨᱮ ᱦᱚᱸ ᱟᱸᱠᱷᱟᱡ ᱱᱩᱠᱩ ᱡᱤᱭᱟᱹᱞᱤ ᱠᱚ ᱡᱮᱢᱚᱱ ᱠᱩᱞᱟᱹᱭ ᱠᱚ, ᱱᱩᱠᱩ ᱠᱚ ᱵᱟᱝ ᱠᱚ ᱧᱮᱞᱚᱜ ᱠᱟᱱᱟ ᱵᱟᱝᱠᱷᱟᱱ ᱥᱮᱫᱟᱭ ᱫᱚ ᱫᱚᱢᱮ ᱠᱚ ᱧᱮᱞᱚᱜ ᱛᱟᱦᱮᱸᱜᱼᱟ᱾ ᱟᱥᱛᱮ ᱟᱥᱛᱮ ᱱᱩᱠᱩ ᱠᱚᱦᱚᱸ ᱠᱚ ᱜᱚᱡ ᱪᱟᱵᱟᱜ ᱠᱟᱱᱟ ᱛᱟᱯᱚᱨᱮ ᱵᱤᱨ ᱵᱩᱨᱩ ᱠᱚᱦᱚᱸ ᱠᱚ ᱫᱷᱚᱨᱟᱣᱟᱜ ᱠᱟᱱᱛᱮ, ᱵᱟᱝ
ᱞᱚᱭ ᱫᱟᱠᱚ ᱥᱮ, ᱟᱛᱟᱨᱟᱜ ᱠᱟᱱᱟ ᱠᱚ ᱚᱱᱟ ᱯᱟᱞᱟ ᱠᱚ ᱡᱚᱠᱷᱚᱱ ᱧᱩᱨᱩᱜ ᱠᱟᱱᱟ ᱚᱱᱟ ᱩᱱ ᱚᱠᱛᱚ ᱦᱟᱸᱜ᱾
ᱦᱮᱸ᱾
ᱦᱩᱸᱜ-ᱩᱸ᱾
ᱟᱯᱮ ᱥᱮᱫ ᱫᱚ ᱛᱟᱦᱚᱞᱮ ᱵᱤᱨ ᱵᱩᱨᱩ ᱚᱝᱠᱟ ᱫᱷᱚᱨᱟᱣ ᱵᱟᱲᱟ ᱠᱟᱜ ᱯᱮᱭᱟᱠᱚ ᱥᱮ ᱵᱟᱝ?
ᱦᱮᱸ ᱫᱷᱚᱨᱟᱣ ᱜᱮᱭᱟ ᱠᱚ᱾
ᱟᱫᱚ ᱱᱚᱝᱠᱟ ᱵᱤᱨ ᱵᱩᱨᱩ ᱫᱷᱚᱨᱟᱣ ᱞᱮᱝᱠᱷᱟᱱ ᱢᱟ, ᱪᱤᱠᱟᱹᱛᱮ ᱛᱟᱦᱮᱸ ᱜᱟᱱᱚᱜᱼᱟ᱾ ᱴᱟᱝ, ᱩᱱᱟᱹᱜ ᱡᱤᱭᱟᱹᱞᱤ ᱠᱚᱠᱚ ᱛᱟᱦᱮᱸᱱᱟ ᱩᱝᱠᱩ ᱠᱚᱣᱟᱜ ᱡᱤᱣᱤ ᱠᱚ ᱱᱟᱥᱟᱜ ᱠᱟᱱᱟ᱾ ᱚᱱᱟ ᱥᱟᱶᱛᱮ ᱵᱤᱨᱵᱩᱨᱩ ᱨᱮᱱᱟᱜ ᱡᱟᱸᱦᱟᱸ ᱨᱟᱱ ᱢᱩᱨᱜᱟᱹᱱ ᱠᱚᱵᱚᱱ ᱧᱟᱢᱟ
ᱦᱚᱸ ᱨᱟᱱ ᱢᱩᱨᱜᱟᱹᱱ ᱠᱚᱢᱟ ᱱᱮᱛᱟᱨ ᱫᱚ ᱵᱟᱹᱱᱩᱜ-ᱟ᱾
ᱦᱮᱸ ᱚᱱᱟ ᱠᱚ ᱞᱚ ᱛᱚᱨᱚᱪ ᱪᱟᱵᱟᱜ ᱠᱟᱱᱟ ᱥᱮ ᱚᱸᱰᱮ ᱟᱫᱚ ᱦᱩᱭᱩᱜ ᱨᱮᱱᱟᱜ ᱪᱮᱫ ᱚᱯᱥᱮᱱ ᱜᱮ ᱵᱟᱝ ᱛᱟᱦᱮᱱ ᱠᱟᱱᱟ᱾
ᱦᱚᱸ
ᱡᱟᱸᱦᱟᱱ ᱡᱤᱱᱤᱥ ᱜᱮ ᱞᱚ ᱞᱮᱠᱷᱟᱱ ᱠᱮ ᱟᱨ ᱚᱸᱰᱮᱱᱟᱜ ᱡᱤᱱᱤᱥ ᱫᱚ ᱛᱟᱦᱮᱱᱟ? ᱵᱟᱝ ᱛᱟᱦᱮᱱ ᱜᱮᱭᱟ ᱦᱟᱸᱜ᱾
ᱵᱟᱝ ᱵᱟᱝ ᱱᱚᱜᱼᱚᱭ ᱡᱮᱢᱚᱱ ᱱᱤᱛᱚᱜ ᱪᱟᱥ-ᱵᱟᱥ ᱨᱮ ᱦᱟᱸᱠᱷᱟᱡ ᱵᱟᱹᱭᱦᱟᱹᱲ ᱠᱚᱨᱮ ᱤᱭᱟᱹ ᱛᱮᱠᱚ ᱚᱱᱟ ᱦᱚᱯᱟᱨ ᱛᱮᱠᱚ ᱥᱤ ᱤᱭᱟᱹᱭᱮᱜᱼᱟ ᱢᱟᱱᱮ ᱦᱩᱲᱩ ᱠᱚ ᱩᱰᱩᱝᱮᱜᱼᱟ, ᱚᱱᱟ ᱯᱚᱨᱮ ᱫᱚ ᱟᱫᱚ ᱚᱱᱟ ᱠᱩᱴᱩ ᱵᱩᱥᱩᱵ ᱠᱚᱫᱚ ᱚᱱᱟ ᱵᱟᱹᱫ ᱵᱟᱹᱭᱦᱟᱹᱲ ᱨᱮ ᱛᱟᱦᱮᱱᱟ᱾ ᱟᱫᱚ ᱚᱱᱟ ᱠᱚ ᱫᱷᱚᱨᱟᱣᱟᱜ ᱠᱟᱱᱟ ᱟᱫᱚ ᱚᱱᱟ ᱦᱟᱥᱟ ᱠᱚᱫᱚ ᱦᱟᱸᱠᱷᱟᱡ ᱞᱚᱜ ᱠᱟᱱᱟ, ᱚᱱᱟ ᱞᱚ ᱦᱟᱥᱟ ᱨᱮᱫᱚ ᱟᱫᱚ ᱪᱮᱫ ᱜᱷᱟᱥ ᱠᱚᱦᱚᱸ ᱵᱟᱝ ᱡᱟᱱᱟᱢᱚᱜ
ᱦᱚᱸ ᱜᱷᱟᱥ ᱠᱚᱦᱚᱸ ᱵᱟᱝ ᱥᱮ ᱡᱟᱸᱦᱟᱸ ᱚᱱᱟ ᱞᱮᱸᱰᱮᱜ ᱠᱚᱠᱚ ᱛᱟᱦᱮᱱᱟ ᱩᱝᱠᱩ ᱠᱚ ᱡᱚᱛᱚ ᱠᱚ ᱜᱚᱡ ᱪᱟᱵᱟᱜ ᱠᱟᱱᱟ᱾ ᱟᱨ ᱞᱟᱹᱭ ᱟᱠᱚ ᱵᱩᱨᱩᱡᱽ ᱮᱸ ᱵᱩᱨᱩᱡᱽ ᱦᱟᱥᱟ ᱨᱮᱜᱮ ᱡᱟᱸᱦᱟ ᱨᱮ ᱞᱮᱸᱰᱮᱛ ᱠᱚ ᱵᱩᱨᱩᱡᱟ ᱚᱱᱟ ᱨᱮᱜᱮ ᱦᱟᱸ ᱠᱷᱟᱱ ᱡᱟᱹᱥᱛᱤ ᱦᱩᱲᱩ ᱫᱚ ᱦᱩᱭᱩᱜᱼᱟ, ᱟᱫᱚ ᱱᱚᱝᱠᱟ ᱨᱮᱢᱟ ᱡᱚᱛᱚ ᱞᱮᱸᱰᱮᱛ ᱠᱚ ᱠᱚ ᱜᱚᱡ ᱪᱟᱵᱟᱜ ᱠᱟᱱᱟ᱾
ᱦᱮᱸ ᱟᱨ ᱪᱮᱫ ᱠᱚ ᱞᱟᱹᱭᱟ? ᱡᱟᱸᱦᱟᱸ ᱦᱟᱥᱟ ᱨᱮᱱᱟᱜ ᱫᱟᱲᱮᱴᱟᱜ ᱦᱚᱸ ᱚᱱᱟ ᱦᱚᱸ ᱟᱥᱛᱮ ᱟᱥᱛᱮ ᱠᱚᱢ ᱪᱟᱵᱟᱜ ᱠᱟᱱᱟ᱾ ᱟᱫᱚ ᱱᱚᱝᱠᱟ, ᱱᱚᱝᱠᱟ ᱠᱚᱢ ᱞᱮᱱᱠᱷᱟᱱ ᱫᱚ ᱪᱤᱠᱟᱹ ᱛᱮ ᱦᱩᱭᱩᱜᱼᱟ?
ᱦᱩᱸ ᱦᱩᱸ
ᱟᱯᱮ ᱥᱮᱫ ᱛᱟᱦᱟᱞᱮ ᱪᱮᱫ ᱛᱮ ᱦᱚᱯᱟᱨ ᱛᱮᱠᱚ ᱤᱭᱟᱹᱭ ᱜᱮᱭᱟ?
ᱦᱚᱸ ᱟᱞᱮ ᱥᱮᱫ ᱫᱚ ᱦᱮᱛᱟᱨ ᱢᱟ ᱡᱟᱹᱥᱛᱤ ᱜᱮ ᱦᱚᱯᱟᱨ ᱥᱤ ᱦᱚᱸ ᱴᱟᱠᱴᱟᱨ ᱛᱮᱜᱮ ᱠᱚ ᱥᱤ ᱜᱮᱭᱟ, ᱟᱨ ᱦᱩᱲᱩ ᱤᱨ ᱠᱚ ᱦᱚᱸ᱾ ᱚᱱᱟ ᱦᱚᱯᱟᱨ ᱛᱮᱜᱮ ᱤᱨ ᱚᱪᱚᱭᱟᱠᱚ ᱥᱩᱫᱷᱩ ᱟᱨᱠᱚ ᱫᱟᱲᱤᱭᱟ ᱟᱨ ᱦᱚᱯᱟᱨ ᱛᱮᱠᱚ ᱤᱭᱟᱹᱭᱟ ᱞᱟᱦᱩᱜ ᱚᱪᱚᱭᱟᱠᱚ᱾
ᱚᱝᱠᱟ ᱜᱮ᱾
ᱦᱩᱸ
ᱟᱨ ᱛᱟᱦᱟᱞᱮ ᱤᱭᱟᱹ ᱨᱚᱦᱚᱭ ᱫᱚ ᱛᱟᱦᱟᱞᱮ ᱢᱮᱥᱤᱱ ᱛᱮᱯᱮ ᱨᱚᱦᱚᱭ ᱜᱮᱭᱟ ᱥᱮ ᱦᱚᱲ ᱛᱮᱜᱮ?
ᱚᱸ ᱨᱚᱦᱚᱭ ᱫᱚ ᱟᱞᱮ ᱫᱚ ᱦᱟᱸᱜ ᱦᱚᱲ ᱛᱮᱜᱮᱞᱮ ᱨᱚᱦᱚᱭ ᱜᱮᱭᱟ᱾ ᱢᱮᱥᱤᱱ ᱛᱮᱫᱚ ᱵᱟᱝ-ᱟ, ᱟᱫᱚ ᱚᱱᱟ ᱦᱚᱸ ᱡᱩᱫᱤ ᱜᱮ ᱦᱩᱭᱩᱜ ᱜᱮᱭᱟ᱾ ᱵᱟᱠᱷᱟᱱ ᱠᱟᱨᱚᱱ ᱢᱟ ᱟᱞᱮ ᱫᱤᱥᱚᱢ ᱥᱮᱜ ᱢᱟ ᱨᱚᱦᱚᱭᱟᱜ ᱢᱮᱥᱤᱱ ᱫᱚ ᱦᱟᱸᱜ ᱠᱷᱟᱱ ᱟᱹᱣᱨᱤ ᱪᱟᱞᱟᱜᱼᱟ, ᱟᱫᱚ ᱡᱩᱫᱤ ᱪᱟᱞᱟᱣ ᱞᱮᱱᱠᱷᱟᱱ ᱢᱟ ᱦᱩᱭᱩᱜ ᱜᱮᱭᱟ ᱦᱟᱸᱜ᱾ ᱵᱟᱝ ᱦᱩᱭ ᱨᱮᱱᱟᱜ ᱫᱚ ᱠᱟᱛᱷᱟ ᱵᱟᱝ ᱠᱟᱱᱟ ᱠᱟᱨᱚᱱ ᱚᱝᱠᱟ ᱜᱮ ᱧᱮᱞ ᱦᱩᱭᱩ ᱠᱟᱱᱟ ᱥᱮ ᱤᱨ ᱠᱚᱦᱚᱸ ᱫᱚ ᱡᱮ ᱚᱱᱟ ᱜᱟᱹᱰᱤ ᱦᱮᱡ ᱮᱱᱟ ᱮᱱᱠᱷᱟᱱ ᱚᱱᱟ ᱛᱮᱠᱚ ᱤᱨ ᱦᱚᱪᱚ ᱮᱭᱫᱟ ᱟᱫᱚ ᱡᱚᱛᱚ ᱦᱚᱲ ᱜᱮ᱾
ᱦᱮᱸ ᱟᱥᱛᱮ ᱟᱥᱛᱮ ᱦᱟᱸᱠᱷᱟᱡ ᱡᱷᱚᱛᱚ ᱠᱤᱪᱷᱩ ᱜᱮ ᱟᱹᱨᱩ ᱯᱷᱮᱨᱟᱣ ᱤᱫᱤᱜ ᱠᱟᱱᱟ ᱛᱚ᱾ ᱵᱟᱝᱠᱷᱟᱱ ᱢᱚᱬᱮ ᱵᱚᱪᱷᱚᱨ ᱞᱟᱦᱟ ᱨᱮᱫᱚ ᱦᱟᱸᱠᱷᱟᱡ ᱪᱮᱜ ᱡᱤᱱᱤᱥ ᱠᱚᱦᱚᱸ ᱚᱝᱠᱟ ᱫᱚ ᱵᱟᱝ ᱧᱮᱞᱚᱜ ᱛᱟᱦᱮᱸᱜᱼᱟ᱾ ᱱᱤᱛᱚᱜ ᱡᱟᱦᱟᱸ ᱧᱮᱞᱚᱜ ᱠᱟᱱᱟ, ᱟᱹᱰᱤ ᱠᱤᱪᱷᱩ ᱜᱮ ᱟᱹᱨᱩ ᱯᱷᱮᱨᱟᱣ ᱟᱠᱟᱱᱟ ᱦᱮᱸᱥᱮ᱾
ᱦᱩᱸ
ᱚᱱᱮ ᱚᱝᱠᱟ, ᱛᱟᱦᱞᱮ ᱱᱤᱛ ᱜᱷᱟᱹᱲᱤᱡ ᱫᱚ ᱱᱚᱝᱠᱟ ᱜᱮ ᱢᱟ ᱟᱢ ᱥᱟᱞᱟᱜ ᱨᱚᱯᱚᱲ ᱠᱟᱛᱮᱜ ᱟᱹᱰᱤ ᱢᱚᱸᱡᱽ ᱤᱧ ᱟᱹᱭᱠᱟᱹᱣ ᱠᱮᱜᱼᱟ ᱦᱮᱸᱥᱮ, ᱴᱷᱤᱠ ᱟᱪᱷᱮ ᱢᱟ᱾
ᱦᱚᱸ ᱢᱟ ᱛᱟᱦᱚᱞᱮ᱾